ᱦᱮᱸ ᱦᱮᱸ ᱟᱸᱡᱚᱢᱚᱜ ᱠᱟᱱᱟ᱾
ᱡᱚᱦᱟᱨ ᱜᱮ ᱜᱚᱝᱠᱮ?
ᱦᱩᱸ ᱡᱚᱦᱟᱨ ᱜᱮ ᱜᱚᱝᱠᱮ᱾
ᱛᱟᱦᱟᱞᱮ ᱜᱚᱝᱠᱮ ᱱᱤᱛᱚᱜ ᱫᱚ ᱢᱤᱫᱴᱮᱡ ᱥᱟᱛᱟᱢ ᱤᱫᱤ ᱠᱟᱛᱮᱜ ᱞᱟᱝ ᱨᱚᱯᱚᱲᱟ ᱜᱚᱝᱠᱮ?
ᱦᱮᱸ ᱦᱮᱸ
ᱛᱟᱦᱞᱮ ᱟᱹᱞᱤᱧᱟᱜ ᱫᱤᱥᱟᱹ ᱛᱮ ᱦᱟᱸᱜ ᱢᱤᱫᱴᱮᱱ ᱥᱟᱛᱟᱢ ᱞᱤᱧ ᱧᱟᱢ ᱟᱠᱟᱜᱼᱟ
ᱦᱮᱸ ᱞᱟᱹᱭ ᱦᱮᱸ ᱚᱱᱟ ᱛᱮᱜᱮ ᱢᱟ᱾
ᱵᱟᱦᱟ ᱥᱚᱦᱨᱟᱭ ᱠᱚ ᱱᱤᱭᱮ ᱞᱟᱝ ᱨᱚᱯᱚᱲᱟ ᱱᱤᱛᱚᱜ ᱫᱚ ᱵᱟᱦᱟ ᱥᱚᱦᱨᱟᱭ ᱫᱟᱸᱥᱟᱭ, ᱦᱚᱭ ᱜᱚᱝᱠᱮ ᱛᱟᱦᱚᱞᱮ ᱟᱹᱞᱤᱧ ᱠᱩᱞᱤᱭᱮᱫ ᱵᱤᱱᱟᱹ ᱜᱟᱝᱠᱮ ᱢᱤᱫᱴᱮᱱ ᱤᱭᱟᱹ ᱵᱮᱯᱟᱨ ᱛᱮ?
ᱦᱮᱸᱼᱼ
ᱜᱚᱝᱠᱮ ᱛᱟᱦᱞᱮ ᱟᱯᱮ ᱥᱮᱫ ᱫᱚ ᱥᱚᱨᱦᱟᱭ ᱠᱚᱫᱚ ᱪᱮᱫ ᱞᱮᱠᱟ ᱯᱮ ᱢᱟᱱᱟᱣ ᱵᱟᱲᱟᱛᱟ ᱜᱮᱭᱟ ᱜᱚᱝᱠᱮ?
ᱥᱚᱨᱦᱟᱭ ᱥᱚᱨᱦᱟᱭ ᱫᱚ ᱡᱟᱦᱟᱸ ᱥᱚᱨᱦᱟᱭ ᱫᱚ ᱪᱮᱫ ᱞᱮᱠᱥ ᱞᱮ ᱢᱟᱱᱟᱣ ᱵᱟᱛᱟᱣ ᱟ ᱢᱟᱱᱮ ᱡᱟᱦᱟᱸ ᱞᱮᱠᱟ ᱤᱭᱟᱹᱨᱮ ᱪᱟᱞᱟᱜ ᱜᱮᱭᱟ ᱯᱟᱹᱦᱤᱞ ᱠᱷᱚᱱᱟᱜ ᱡᱟᱦᱟᱸ ᱧᱮᱞ ᱟᱹᱜᱩ ᱦᱩᱭ ᱟᱠᱟᱱᱟ᱾
ᱦᱩᱸ ᱦᱩᱸ ᱦᱩᱸ
ᱢᱟᱱᱮ ᱯᱳᱭᱞᱳ ᱦᱤᱞᱳᱜ ᱢᱟ ᱰᱟᱝᱨᱤ ᱠᱚ ᱢᱟᱱᱮ ᱤᱭᱟᱹ ᱠᱚᱨᱮ ᱚᱡᱚᱜ ᱦᱳᱭᱳᱜᱼᱟ᱾ ᱯᱩᱭᱞᱳ ᱦᱤᱞᱳᱜ ᱫᱚ ᱵᱟ, ᱤᱱᱟᱹ ᱥᱮᱛᱟᱜ ᱵᱮᱲᱟ ᱠᱚ ᱚᱡᱚᱜ ᱟᱠᱚᱣᱟ ᱾ ᱫᱮᱨᱮᱧ ᱠᱚᱨᱮ ᱥᱩᱱᱩᱢ ᱠᱚ, ᱟᱯᱮ ᱟᱯᱮᱥᱮᱫ ᱫᱚ ᱵᱟᱹᱞᱤᱧ ᱵᱟᱲᱟᱭᱟ ᱦᱟᱸᱜ ᱪᱮᱫ ᱥᱩᱱᱩᱢ, ᱟᱞᱮᱥᱮᱫ ᱫᱚ ᱠᱩᱸᱭᱰᱤ ᱠᱩᱸᱭᱰᱤ ᱵᱤᱱ ᱧᱮᱞ ᱟᱠᱟᱫ ᱜᱮᱭᱟ? ᱠᱩᱭᱴᱤ ᱥᱩᱱᱩᱢ, ᱱᱚᱣᱟ ᱠᱩᱭᱴᱤ ᱥᱩᱱᱩᱢ ᱞᱮ ᱚᱡᱚᱜ ᱟᱠᱚᱜᱮᱭᱟ ᱥᱤᱸᱫᱩᱨ ᱠᱚᱣᱟᱞᱮ᱾ ᱥᱤᱸᱫᱩᱨ ᱠᱟᱛᱮᱫ ᱡᱟᱸᱜᱟ ᱠᱚᱞᱮ ᱟᱹᱨᱩᱵ ᱠᱚᱣᱟ ᱮᱱ ᱦᱤᱞᱳᱜ ᱫᱚ᱾ ᱢᱟᱱᱮ ᱦᱮᱸ, ᱛᱟᱨᱯᱚᱨᱮ ᱛᱟᱨᱟᱥᱤᱧ ᱵᱮᱲᱟ ᱢᱟ ᱠᱷᱩᱱᱴᱟᱹᱣ ᱵᱟᱲᱟᱭ ᱜᱮᱭᱟᱵᱤᱱ᱾ ᱠᱷᱩᱱᱴᱟᱹᱣ ᱦᱩᱭᱩᱜᱼᱟ ᱛᱟᱨᱟᱥᱤᱧ ᱵᱮᱲᱟ ᱦᱮᱸ, ᱟᱨ ᱦᱮᱸ ᱚᱱᱟᱜᱮ ᱟᱨ ᱡᱟᱦᱟᱸ ᱰᱷᱤᱸᱜᱩᱣᱟᱹᱱ ᱫᱟᱬᱟ ᱠᱚ ᱞᱟᱹᱭᱟ ᱛᱚᱠᱷᱚᱱ ᱫᱚ ᱟᱞᱮ ᱥᱮᱱ ᱫᱚ ᱟᱞᱮ ᱥᱮᱱ ᱫᱚ ᱚᱝᱠᱟ ᱟᱢ ᱟᱭᱩᱵ ᱛᱟᱨᱟ ᱨᱮᱜᱮ ᱞᱟᱹᱜᱤᱫ ᱛᱤᱸᱜᱩᱱ ᱞᱮ ᱫᱟᱬᱟ ᱟᱠᱚ ᱜᱮᱭᱟ ᱾
ᱚᱻ ᱟᱹᱰᱤ ᱱᱟᱯᱟᱭ ᱠᱟᱛᱷᱟ ᱜᱚᱝᱠᱮ ᱾
ᱦᱮᱸ ᱪᱮᱫᱟᱜ ᱥᱮ ᱵᱷᱳᱨ ᱛᱮ ᱫᱚ ᱢᱟᱱᱮ ᱡᱟᱦᱟᱸ ᱯᱟᱹᱦᱤᱞ ᱛᱟᱦᱮᱸᱜ ᱠᱟᱱᱟ ᱟᱞᱮ ᱥᱮᱱ ᱫᱚ ᱯᱟᱹᱦᱤᱞ ᱫᱚ ᱢᱟᱱᱮ ᱢᱟᱲᱟᱝ ᱫᱚ ᱚᱝᱠᱟ ᱛᱤᱱᱴᱟ ᱪᱟᱨᱴᱟ ᱥᱮᱱ ᱵᱮᱨᱮᱫ ᱟᱠᱚ, ᱦᱟᱲᱟᱢ ᱦᱚᱲ ᱠᱚ ᱨᱩᱭᱟ ᱠᱚ ᱴᱟᱢᱟᱠ ᱛᱩᱢᱫᱟᱜ ᱨᱩᱭᱟ ᱠᱚ, ᱡᱮᱢᱚᱱ ᱦᱚᱲ ᱠᱚ ᱡᱟᱣᱨᱟᱜ ᱢᱟ ᱦᱮᱸ ᱦᱚᱲ ᱠᱚ ᱡᱟᱣᱨᱟ ᱠᱟᱛᱮᱫ ᱪᱟᱞᱟᱜ ᱟᱠᱚ, ᱛᱟᱯᱚᱨᱮ ᱟᱨ ᱱᱮᱛᱟᱨ ᱢᱟ ᱵᱷᱳᱨ ᱛᱮ ᱚᱠᱚᱭ ᱦᱚᱸ ᱵᱟᱝ ᱵᱮᱨᱮᱫ ᱥᱟᱱᱟ ᱠᱚᱣᱟ ᱥᱮ ᱱᱚᱣᱟ ᱨᱟᱵᱟᱝ ᱨᱮ ᱾ ᱤᱱᱟᱹ ᱠᱷᱟᱹᱛᱤᱨ ᱟᱫᱚ ᱠᱚ ᱱᱤᱭᱚᱢ ᱠᱚ ᱪᱟᱹᱞᱩ ᱱᱤᱭᱚᱢ ᱠᱮᱫᱮᱜᱼᱟ ᱠᱚ ᱡᱮ ᱟᱵᱚ ᱡᱚᱠᱷᱚᱱ ᱵᱟᱵᱚᱱ ᱵᱮᱨᱮᱫ ᱫᱟᱲᱮᱭᱟᱜ ᱠᱟᱱᱟ ᱟᱵᱚ ᱟᱹᱭᱩᱵ ᱟᱹᱭᱩᱵ ᱠᱷᱚᱱ ᱵᱚᱱ ᱫᱟᱬᱟ ᱟᱠᱚᱣᱟ ᱮᱜᱟᱨᱚᱴᱟ ᱵᱟᱨᱚᱴᱟ ᱥᱮᱫ ᱠᱷᱚᱱ ᱫᱟᱬᱟ ᱟᱠᱚ ᱦᱩᱭᱩᱜᱼᱟ ᱾ ᱵᱷᱳᱨ ᱛᱮ ᱪᱟᱵᱟ ᱦᱩᱭᱩᱜᱼᱟ, ᱦᱩᱸ ᱟᱫᱚ ᱚᱱᱟ ᱠᱷᱟᱹᱛᱤᱨ ᱚᱱᱠᱟ ᱱᱮᱛ ᱛᱟᱨ ᱫᱚ ᱟᱞᱮ ᱥᱮᱱ ᱫᱚ ᱚᱝᱠᱟᱭᱮᱜᱼᱟᱞᱮ ᱟᱞᱮ ᱟᱹᱛᱩ ᱨᱮᱫᱚ ᱮᱴᱟᱜ ᱟᱹᱛᱩ ᱨᱮᱫᱚ ᱵᱟᱞᱤᱧ ᱞᱟᱹᱭ ᱫᱟᱲᱮᱭᱟᱜ ᱚᱱᱮ ᱛᱤᱨᱮ ᱟᱛ ᱱᱤᱡᱮᱨ ᱟᱛᱩ ᱨᱮᱱᱟᱜ ᱠᱟᱛᱷᱟ ᱠᱟᱱᱟ ᱦᱮᱸ, ᱚᱱᱟ ᱢᱤᱫᱴᱟᱝ ᱢᱤᱫᱴᱮᱱ ᱚᱲᱟᱜ ᱜᱮ ᱢᱟᱱᱮ ᱩᱱᱟᱹᱜ ᱜᱟᱱ ᱚᱲᱟᱜ ᱢᱟᱱᱮ ᱟᱹᱪᱩᱨ ᱛᱮ ᱥᱚᱢᱚᱭ ᱞᱟᱜᱟᱜᱼᱟ ᱛᱚ ᱾ ᱵᱷᱳᱨ ᱦᱩᱭᱩᱜ ᱜᱮᱭᱟ ᱦᱮᱸ, ᱛᱟᱦᱚᱞᱮ ᱜᱚᱝᱠᱮ ᱟᱯᱮ ᱥᱮᱱ ᱫᱚ ᱪᱮᱫ ᱠᱟ
ᱟᱞᱮ ᱥᱮᱫ ᱦᱚᱸ ᱜᱚᱝᱠᱮ ᱥᱚᱨᱦᱟᱭ ᱫᱚ ᱵᱷᱟᱜᱮ ᱟᱞᱮ ᱥᱮᱫ ᱫᱚ ᱞᱟᱹᱭ ᱞᱮᱠᱷᱟᱡ ᱫᱚ ᱥᱚᱨᱦᱟᱭ ᱫᱚ ᱟᱹᱰᱤ ᱡᱟᱠ ᱡᱚᱢᱚᱠ ᱠᱚ ᱢᱟᱱᱟᱣ ᱵᱟᱛᱟᱣ ᱜᱮᱭᱟ ᱾ ᱡᱮᱢᱚᱱ ᱡᱩᱫᱤ ᱞᱤᱧ ᱞᱟᱹᱭ ᱦᱚᱪᱚᱭᱟ ᱦᱟᱸᱜ ᱢᱚᱬᱮ ᱥᱤᱧ ᱢᱚᱬᱮ ᱧᱤᱫᱟᱹ ᱾ ᱦᱟᱹᱛᱤ ᱞᱮᱠᱟᱱ ᱯᱚᱨᱚᱵᱽ ᱛᱟᱵᱚᱱ ᱠᱚ ᱞᱟᱹᱭ ᱜᱮᱭᱟ ᱟᱞᱮ ᱥᱮᱫ ᱫᱚ, ᱟᱫᱚ ᱟᱯᱮ ᱥᱮᱫ ᱫᱚ ᱦᱟᱸᱜ ᱪᱮᱫ ᱞᱮᱠᱟ ᱠᱚ ᱞᱟᱹᱭ ᱜᱮᱭᱟ? ᱟᱫᱚ ᱡᱩᱫᱤ ᱞᱤᱧ ᱞᱟᱹᱭᱟ ᱢᱚᱬᱮ ᱥᱤᱧ ᱢᱚᱬᱮ ᱧᱤᱫᱟᱹ ᱨᱮᱱᱟᱜ ᱚᱝᱠᱟ ᱡᱩᱫᱤ ᱵᱤᱧ ᱞᱟᱹᱭᱟ ᱟᱞᱮ ᱥᱮᱫ ᱫᱚ ᱫᱷᱚᱨᱟ ᱠᱟᱜ ᱵᱮᱱ ᱯᱳᱭᱞᱳ ᱫᱤᱱ ᱫᱚᱠᱚ ᱩᱢᱟ ᱟᱞᱮ ᱥᱮᱫ ᱫᱚ ᱜᱚᱝᱠᱮ ᱾ ᱦᱩᱸ, ᱡᱟᱦᱟᱸ ᱫᱚ ᱟᱛᱩ ᱨᱮᱱ ᱢᱚᱬᱮ ᱩᱢ ᱢᱤᱞᱟᱹᱜ ᱱᱟᱭᱠᱮ ᱦᱟᱲᱟᱢᱮ ᱯᱩᱡᱟᱹᱭᱟ, ᱯᱩᱡᱟᱹ ᱯᱩᱡᱟᱹ ᱢᱟᱱᱮ ᱫᱮᱵᱟ ᱵᱚᱸᱜᱟ ᱭᱟᱭ ᱫᱮᱵᱟ ᱥᱮᱵᱟᱭᱟᱭ ᱾
ᱦᱮᱸ ᱦᱮᱸ ᱾
ᱛᱟᱨᱯᱚᱨᱮ ᱫᱚᱥᱟᱨ ᱫᱤᱱ ᱫᱚᱠᱚ ᱦᱟᱸᱜ ᱠᱚ ᱵᱚᱸᱜᱟᱭᱟ ᱡᱟᱦᱟᱸ ᱚᱲᱟᱜ ᱨᱮᱱᱜᱟ ᱵᱚᱸᱜᱟ ᱜᱚᱜ ᱵᱚᱸᱜᱟ ᱠᱚ ᱦᱟᱯᱲᱟᱢ ᱠᱚ ᱢᱮᱱᱟᱜ ᱠᱚ ᱾ ᱩᱝᱠᱩ ᱥᱟᱶ ᱛᱮᱠᱚ ᱵᱚᱸᱜᱟ ᱵᱩᱨᱩᱭᱟᱠᱚ ᱚᱲᱟᱜ ᱚᱲᱟᱜ ᱨᱮᱱ ᱦᱚᱲ ᱠᱚ, ᱛᱟᱨᱯᱚᱨᱮ ᱯᱮ-ᱯᱮ ᱟᱱᱟᱜ ᱫᱤᱱ ᱨᱮᱫᱚ ᱜᱚᱝᱠᱮ ᱟᱞᱮ ᱥᱮᱫ ᱨᱚᱠᱚᱢ ᱡᱟᱞᱤ ᱟᱨ ᱦᱟᱹᱠᱩ ᱠᱟᱴᱠᱚᱢ ᱟᱠᱚ ᱾ ᱰᱟᱹᱞᱤ ᱟᱨ ᱦᱟᱠᱩ ᱠᱟᱴᱠᱚᱢ ᱫᱚ ᱦᱟᱜ ᱮᱱ ᱦᱤᱞᱳᱜ ᱫᱚᱧ ᱞᱟᱹᱭ ᱫᱟ ᱤᱱ ᱦᱤᱞᱳᱜ ᱫᱚ ᱦᱟᱜ ᱚᱠᱚᱭ ᱛᱤᱱ ᱵᱷᱟᱞᱚ ᱢᱚᱱᱫᱚᱭ ᱡᱚᱢ ᱫᱟᱲᱮ ᱯᱮᱲᱟ ᱠᱚ ᱠᱚ ᱱᱮᱣᱛᱟ ᱠᱚᱣᱟ ᱾ ᱢᱟᱱᱮ ᱚᱠᱚᱭ ᱨᱮᱱ ᱛᱤᱱᱟᱹᱜ ᱯᱮᱲᱟ ᱢᱮᱱᱟᱜ ᱠᱚ, ᱚᱱᱮ ᱡᱤᱞ ᱦᱟᱹᱠᱩ ᱦᱟᱹᱠᱩ ᱠᱟᱴᱠᱚᱢ ᱚᱠᱚᱭ ᱢᱟᱱᱮ ᱚᱠᱚᱭ ᱛᱤᱱᱟᱹᱜ ᱵᱷᱟᱞᱚ ᱢᱚᱱᱫᱚᱭ ᱡᱚᱢ ᱫᱟᱲᱮᱭᱟᱜᱼᱟ ᱤᱱ ᱦᱤᱞᱚᱜ ᱫᱚ ᱟᱨ ᱯᱩᱱ ᱟᱱᱟᱜ ᱫᱤᱱ ᱨᱮᱫᱚ ᱜᱚᱝ ᱟᱞᱮ ᱥᱮᱫ ᱫᱚ ᱠᱚ ᱠᱷᱩᱱᱴᱟᱹᱣ ᱜᱮᱭᱟ᱾ ᱰᱟᱜᱽᱨᱤ ᱠᱚ ᱠᱷᱩᱱᱴᱟᱹᱣ ᱠᱮᱭᱟ ᱾ ᱟᱵᱮᱱ ᱪᱮᱫ ᱞᱮᱠᱟ ᱵᱤᱱ ᱞᱟᱹᱭ ᱠᱮᱫ
ᱦᱩᱸ ᱩᱸ
ᱚᱱᱠᱟ ᱜᱮ ᱟᱞᱮ ᱥᱮᱫ ᱰᱟᱹᱜᱽᱨᱤ ᱠᱷᱩᱱᱴᱟᱹᱣ ᱚᱱᱠᱟᱜ ᱜᱮ ᱦᱩᱭᱩᱜᱼᱟ᱾ ᱩᱱ ᱦᱤᱞᱳᱜ ᱠᱚ ᱠᱷᱩᱱᱴᱟᱹᱣ, ᱠᱚᱣᱟ ᱰᱟᱹᱜᱽᱨᱤ ᱛᱟᱨᱯᱚᱨ ᱚᱱᱟ ᱢᱚᱬᱮᱸ ᱟᱱᱟᱜ ᱫᱤᱱ ᱨᱮᱫᱚ ᱚᱱᱠᱟ᱾ ᱟᱞᱮ ᱥᱮᱫ ᱫᱚ ᱦᱟᱸᱜ ᱥᱟᱠᱨᱟᱛ ᱵᱚᱞᱮ ᱥᱮᱸᱫᱽᱨᱟ ᱠᱚ ᱪᱟᱞᱟᱜᱼᱟ᱾
ᱟᱪᱪᱷᱟ ᱟᱪᱪᱷᱟ ᱢᱟᱱᱮ ᱥᱚᱨᱚᱦᱟᱭ ᱨᱮᱦᱚᱸ᱾
ᱦᱮᱸ ᱦᱮᱸ ᱥᱚᱦᱨᱟᱭ ᱨᱮ ᱜᱚᱝᱠᱮ ᱥᱮᱸᱫᱽᱨᱟ ᱠᱚ ᱪᱟᱞᱟᱜᱼᱟ᱾ ᱥᱟᱠᱨᱟᱛ ᱢᱚᱬᱮᱸ ᱟᱱᱟᱜ ᱫᱤᱱ ᱨᱮᱫᱚ᱾ ᱱᱚ ᱮᱱ ᱦᱤᱞᱳᱜ ᱜᱚᱝᱠᱮ ᱪᱟᱞᱟᱜᱼᱟ᱾ ᱫᱷᱚᱨᱚ ᱠᱟᱢ ᱛᱤᱥ ᱦᱤᱞᱟᱹᱜ ᱠᱚ ᱪᱟᱞᱟᱜᱼᱟ᱾ ᱜᱚᱝᱠᱮ ᱥᱟᱠᱨᱟᱛ ᱠᱚ ᱡᱟᱦᱟᱸᱭ ᱡᱟᱦᱟᱸᱭ ᱠᱚ ᱥᱟᱠᱨᱟᱛ ᱠᱚ ᱪᱟᱞᱟᱜᱼᱟ᱾ ᱜᱚᱝᱠᱮ ᱩᱱᱠᱩ ᱫᱚ ᱫᱷᱚᱨᱟ ᱠᱟᱜ ᱵᱮᱱ, ᱚᱲᱟᱜ ᱨᱮᱱᱟᱜ ᱫᱟᱠᱟ ᱫᱚ ᱵᱟᱠᱚ ᱡᱚᱢᱟ ᱤᱱᱦᱞᱳᱜ ᱫᱚ᱾ ᱱᱤᱭᱟ ᱫᱷᱟᱣ ᱫᱚ ᱢᱟᱱᱮ ᱮᱴᱟᱜ ᱢᱟᱱᱮ ᱱᱤᱡᱮᱨ ᱚᱲᱟᱜ ᱨᱮᱱᱟᱜ ᱫᱟᱠᱟ ᱫᱚ ᱵᱟᱠᱚ ᱡᱚᱢᱟ᱾ ᱧᱤᱨᱚᱜ ᱫᱟᱨᱮ ᱞᱮᱱᱠᱷᱟᱱ ᱮᱴᱟᱜ ᱚᱲᱟᱜ ᱨᱮᱱᱟᱜ ᱫᱟᱠᱟ ᱠᱚ ᱡᱚᱢᱟ᱾ ᱡᱮᱢᱚᱱ ᱚᱱᱟ ᱠᱟᱭᱨᱟ ᱰᱷᱚᱸᱜᱨᱟ ᱨᱮᱱᱟᱜ, ᱢᱟᱱᱮ ᱤᱭᱟᱹ ᱞᱮᱠᱟ ᱠᱚ ᱛᱮᱭᱟᱨ ᱠᱮᱫ ᱜᱮ ᱛᱷᱟᱹᱨᱤ ᱞᱮᱠᱟ ᱡᱟᱭ ᱦᱳᱠ ᱡᱟᱦᱟᱸ ᱠᱚ ᱛᱮᱭᱟᱨ, ᱠᱮᱫ ᱜᱮ ᱟᱫᱚ ᱡᱟᱦᱟᱸᱭ ᱥᱮᱸᱫᱽᱨᱟ ᱠᱚ ᱪᱟᱞᱟᱜ ᱚᱱᱟ᱾ ᱚᱱᱟ ᱜᱮ ᱮᱴᱟᱜ ᱚᱲᱟᱜ ᱪᱟᱞᱟᱣ ᱠᱟᱛᱮᱜ, ᱢᱟᱱᱮ ᱛᱤᱱᱟᱹᱜ ᱜᱟᱱ ᱟᱹᱛᱩ ᱨᱮ ᱛᱤᱱᱟᱹᱜ ᱜᱟᱱ ᱚᱲᱟᱜ ᱢᱮᱱᱟᱜᱼᱟ᱾ ᱚᱲᱟᱜ ᱚᱲᱟᱜ ᱠᱚᱭ ᱠᱟᱛᱮᱫ᱾ ᱤᱭᱟᱹ ᱠᱚᱭ ᱠᱟᱛᱮᱫ ᱛᱟᱨᱯᱚᱨ ᱚᱱᱟ ᱫᱟᱠᱟ ᱜᱮ ᱡᱚᱢ ᱠᱟᱛᱮᱫ, ᱢᱤᱫ ᱫᱣ ᱥᱮᱸᱫᱽᱨᱟ ᱠᱚ ᱩᱰᱩᱝ ᱩᱛ. ᱨᱚᱜᱼᱟ ᱾ᱟᱞᱮ ᱥᱮᱫ ᱫᱚ᱾ ᱛᱟᱦᱮ ᱥᱮᱸᱫᱽᱨᱟ ᱠᱷᱚᱱᱟᱜ ᱡᱚᱠᱷᱚᱱ ᱠᱚ ᱨᱩᱣᱟᱹᱲ ᱦᱤᱡᱩᱜᱼᱟ᱾ ᱦᱮᱸ ᱦᱸ
ᱦᱮᱸ
ᱚᱱᱟ ᱵᱚᱡᱷᱟ ᱦᱚᱸ ᱠᱚ ᱛᱩᱧ ᱜᱮᱭᱟ᱾ ᱜᱚᱝᱠᱮ ᱟᱞᱮ ᱥᱮᱸᱫᱽᱨᱟ ᱠᱷᱚᱱᱟᱜ ᱨᱩᱣᱟᱹᱲ ᱦᱮᱡ ᱠᱟᱛᱮᱫ᱾ ᱯᱮ ᱦᱚᱲ ᱯᱮ ᱦᱚᱲ ᱨᱮᱱᱟᱜ ᱵᱚᱡᱷᱟ ᱠᱚ ᱡᱚᱭᱥ ᱦᱚᱪᱚᱸ ᱠᱚᱣᱟ᱾
ᱟᱪᱪᱷᱟ ᱦᱮᱸ ᱦᱮᱸ ᱚᱱᱟ ᱦᱚᱸᱛᱚ᱾ ᱮᱸ ᱟᱞᱮᱥᱮᱱ ᱫᱚ ᱚᱱᱠᱟ ᱫᱚ ᱵᱟᱝ ᱟᱞ ᱫᱚ ᱥᱟᱠᱨᱟᱛ ᱨᱮ ᱚᱱᱟ ᱫᱚ ᱦᱩᱭᱩᱜ ᱜᱮᱭᱟ᱾ ᱥᱚᱨᱦᱟᱭ ᱨᱮᱫᱚ ᱠᱷᱩᱱᱴᱹᱣ ᱥᱚᱢᱚᱭ ᱫᱚ ᱵᱟᱝ?
ᱚ ᱟᱫᱚ ᱟᱞᱮ ᱥᱮᱫ ᱫᱚ ᱚᱱᱠᱟ ᱢᱤᱫ ᱫᱷᱟᱣ ᱢᱚᱬᱮᱸ ᱥᱤᱝ ᱠᱚ ᱢᱟᱱᱟᱣ ᱜᱮᱭᱟ᱾
ᱟᱪᱪᱷᱼᱟ ᱟᱪᱪᱷᱼᱟ᱾
ᱱᱚᱝᱠᱟ ᱢᱟᱱᱮ ᱥᱤᱨᱤᱭᱟᱞ ᱛᱮᱠᱚ ᱢᱟᱱᱟᱣ ᱤᱫᱤᱭᱟ ᱟᱞᱮ ᱥᱮᱫ ᱫᱚ᱾ ᱠᱤᱪᱷᱩ ᱠᱤᱪᱷᱩ ᱡᱟᱭᱜᱟ ᱨᱮᱞᱤᱧ ᱟᱸᱡᱚᱢ ᱠᱟᱜᱼᱟ ᱾ ᱯᱮ ᱫᱤᱱ ᱠᱚ ᱯᱮᱫᱤᱱ ᱠᱚ ᱢᱟᱱᱟᱣ ᱜᱮᱭᱟ᱾
ᱦᱩᱸ
ᱱᱚᱝᱠᱟ ᱢᱟᱱᱮ ᱜᱚᱝᱠᱮ ᱡᱩᱫᱤ ᱞᱤᱧ ᱞᱟᱹᱭᱟ ᱾ ᱥᱚᱨᱦᱟᱭ ᱟᱞᱮ ᱥᱮᱫ ᱫᱚ ᱚᱱᱠᱟ, ᱟᱞᱮ ᱫᱤᱥᱚᱢ ᱥᱮᱫ ᱫᱚ ᱥᱚᱨᱦᱟᱭ ᱫᱚ ᱜᱚᱝᱠᱮ ᱟᱹᱰᱤ ᱡᱟᱠ ᱡᱚᱢᱚᱠ ᱨᱟᱹᱥᱠᱟᱹ ᱠᱟᱱᱟ, ᱚᱠᱭᱟ ᱮᱤᱞᱜ ᱫᱤᱱ ᱫᱚ ᱠᱟᱱᱟ ᱟᱹᱰᱤ ᱢᱟᱱᱮ ᱟᱹᱰᱤ ᱨᱟᱹᱥᱠᱟᱹ ᱠᱚ᱾ ᱠᱤᱪᱷᱩ - ᱠᱤᱪᱷᱩ ᱡᱟᱭᱜᱟ ᱨᱮᱞᱤᱧᱸ ᱟᱡᱚᱢ ᱵᱟᱲᱟᱟᱣ ᱟᱠᱟᱫᱼᱟ᱾ ᱟᱵ ᱵᱟᱦᱟ ᱦᱚᱸᱠᱚ ᱢᱟᱜᱽ ᱢᱚᱬᱮᱸ ᱠᱚ ᱢᱟᱱᱟᱣ ᱵᱟᱲᱟᱭ ᱜᱮᱭᱟ᱾
ᱟᱪᱪᱷᱼᱟ ᱜᱚᱝᱠᱮ ᱟᱫᱚ ᱢᱟᱱᱮ ᱟᱯᱮ ᱥᱮᱱ ᱫᱚ ᱪᱮᱫ ᱞᱮᱠᱟ᱾ ᱚᱱᱮ ᱥᱚᱨᱦᱟᱭ ᱟᱨ ᱥᱟᱠᱨᱟᱛ ᱫᱚ ᱢᱤᱫ ᱛᱮ ᱦᱩᱭᱩᱜ ᱜᱮᱭᱟ᱾
ᱦᱮᱸ ᱦᱮᱸ ᱦᱮᱸ ᱥᱚᱨᱦᱟᱭ ᱟᱨ ᱥᱟᱠᱨᱟᱛ ᱫᱚ ᱜᱚᱝᱠᱮ ᱢᱤᱫ ᱛᱮ ᱦᱩᱭᱩᱜ ᱜᱮᱭᱟ᱾ ᱟᱞᱮᱥᱮᱫ ᱫᱚ
ᱟᱪᱪᱷᱟ ᱦᱮᱸ ᱚᱱᱟ ᱠᱷᱟᱹᱛᱤᱨ ᱵᱟᱹᱞᱤᱧ ᱵᱩᱡᱷᱟᱹᱣ ᱫᱟᱲᱮᱭᱟ-ᱜ ᱠᱟᱱᱟ᱾ ᱢᱚᱬᱮᱸ ᱫᱤᱱ ᱫᱚ ᱪᱮᱫ ᱨᱮᱱᱟᱜ ᱠᱚ ᱢᱟᱱᱟᱣᱮᱼᱟ᱾
ᱚ ᱟᱞᱮ ᱥᱮᱫ ᱫᱚ ᱚᱱᱠᱟ ᱥᱚᱨᱦᱟᱭ ᱟᱨ ᱥᱟᱠᱨᱟᱛ ᱫᱚ ᱢᱤᱫ ᱥᱟᱶ ᱜᱮ ᱦᱩᱭᱩᱜ ᱜᱮᱭᱟ᱾
ᱦᱮᱸ ᱟᱞᱮ ᱥᱮᱱ ᱫᱚ ᱱᱚᱜᱼᱚᱭ ᱡᱮᱢᱚᱱ ᱥᱚᱨᱦᱟᱭ ᱦᱩᱭᱩᱜᱼᱟ ᱾ᱠᱟᱞᱤ ᱯᱩᱡᱟᱹ ᱥᱚᱢᱚᱭ᱾ ᱮ ᱦᱮᱸ ᱟᱨ ᱟᱨ ᱥᱟᱠᱨᱟᱛ ᱫᱚ ᱦᱩᱭᱩᱜᱼᱟ᱾ ᱦᱟᱱᱮ ᱡᱟᱱᱣᱟᱨᱤ ᱨᱮᱱᱟᱜ ᱡᱟᱦᱟᱸ ᱪᱳᱫᱳ ᱯᱚᱱᱨᱚ
ᱦᱮᱸ ᱜᱚᱝᱠᱮ ᱟᱞᱮ ᱥᱮᱫ ᱚᱱᱮ ᱚᱱᱮ ᱢᱟᱱᱮ ᱟᱞᱮ ᱡᱟᱱᱩᱣᱟᱨᱤ, ᱡᱟᱱᱩᱣᱟᱨᱤ ᱢᱟᱥ ᱠᱚ ᱛᱮ ᱥᱟᱠᱨᱟᱛ ᱦᱩᱭᱩᱼᱜ ᱡ ᱡᱟᱱᱩᱣᱟᱨᱤ ᱨᱮᱱᱟᱜ ᱟᱮᱱ ᱡᱟᱱᱩᱣᱟᱨᱤ ᱨᱮᱱᱟᱜ ᱾ᱯᱚᱱᱨᱚ ᱛᱟᱨᱤᱠᱷ ᱥᱟᱠᱨᱟᱛ ᱨᱮᱱᱟᱜᱱᱟ ᱠᱟᱛᱷᱟ ᱞᱟᱹᱭ᱾ ᱛᱟᱦᱞᱮ ᱫᱽᱷᱚᱨᱟ ᱠᱟ ᱫᱚᱥ ᱛᱟᱹᱨᱤᱠᱷ ᱠᱷᱚᱱᱟᱜ ᱥᱩᱨᱩᱜ ᱛᱟᱞᱮᱭᱟ ᱟᱞᱮᱭᱟᱜ ᱥᱚᱨᱦᱟᱭ ᱫᱚ᱾ ᱫᱚᱥ ᱛᱟᱨᱤᱠᱷ ᱫᱽᱷᱚᱨᱟᱢ ᱠᱚ ᱩᱢ ᱠᱮᱫᱟ᱾ ᱮᱜᱟᱨᱚ ᱛᱟᱨᱤᱠᱷ ᱠᱚ ᱵᱚᱸᱜᱟ ᱠᱮᱫᱟ ᱛᱟᱨᱯᱚᱨᱮ ᱠᱚ ᱡᱟᱞᱮ ᱠᱮᱫᱟ ᱡᱟᱞᱮ ᱯᱚᱨ ᱠᱚ ᱠᱷᱩᱱᱴᱟᱹᱣ ᱠᱮᱫᱟ᱾ ᱛᱟᱨᱯᱚᱨᱮ ᱠᱚ ᱥᱟᱠᱨᱟᱛ ᱮᱱᱟ ᱢᱩᱪᱮᱹᱫ ᱫᱤᱱ ᱫᱚ ᱥᱮᱸᱫᱽᱨᱟ ᱚᱝᱠᱟ᱾
ᱩᱱ ᱡᱚᱠᱷᱚᱱ ᱢᱚᱬᱮ ᱫᱤᱱ
ᱵᱟᱝ ᱟᱹᱞᱤᱧ ᱟᱹᱞᱤᱧ ᱡᱟᱦᱟ ᱞᱮᱠᱟᱞᱤᱧ ᱟᱸᱡᱚᱢ ᱟᱠᱟ-ᱟ ᱢᱟᱱᱮ ᱱᱚᱣᱟ ᱪᱟᱥ ᱨᱟᱠᱟᱵ ᱠᱟᱛᱮᱜ ᱪᱟᱥ ᱨᱟᱠᱟᱵ ᱠᱟᱛᱮ ᱰᱟᱝ ᱰᱟᱝᱨᱟ ᱠᱚ ᱡᱮ ᱰᱟᱝᱨᱤ ᱠᱚ ᱩᱱᱟᱹᱜ ᱵᱚᱱ ᱠᱷᱟᱴᱟᱣ ᱠᱟᱜ ᱠᱚᱣᱟ ᱩᱱᱠᱩ ᱫᱚ ᱮᱱᱦᱤᱞᱳᱜ ᱵᱚᱱ ᱮᱱᱮᱡ ᱨᱟᱹᱥᱠᱟᱹ ᱨᱟᱹᱥᱠᱟᱹ ᱠᱚᱣᱟᱵᱚᱱ ᱚᱱᱟ ᱠᱷᱟᱹᱛᱤᱨ ᱠᱚ ᱞᱟᱹᱭᱟ ᱱᱚᱣᱟ ᱫᱚ ᱥᱟᱠᱨᱟᱛ ᱠᱟᱱᱟ᱾ ᱢᱟᱱᱮ ᱥᱚᱨᱦᱟᱭ ᱠᱟᱱᱟ ᱥᱚᱨᱦᱟᱭ ᱫᱚ ᱦᱮᱸ ᱟᱹᱞᱤᱧ ᱫᱚ ᱦᱟᱲᱟᱢ ᱦᱚᱲ ᱴᱷᱮᱱ ᱚᱱᱟ ᱡᱟᱦᱟ ᱞᱤᱧ ᱟᱸᱡᱚᱢ ᱟᱠᱟ-ᱟ ᱩᱱᱟᱹᱜ ᱡᱮ ᱠᱷᱟᱴᱟᱣ ᱠᱮᱫ ᱟᱵᱚ ᱩᱱᱠᱩᱣᱟᱜ ᱢᱤᱫ ᱫᱤᱱ ᱵᱚᱱ ᱨᱟᱹᱥᱠᱟᱹᱣ ᱠᱚᱣᱟ ᱡᱟᱸᱜᱟ ᱵᱚᱱ ᱟᱹᱨᱩᱵ ᱠᱚᱣᱟ᱾ ᱥᱩᱱᱩᱢ ᱵᱚᱱ ᱚᱡᱚᱜ ᱟᱠᱚᱣ-ᱟ, ᱦᱮᱸ ᱟᱞᱮ ᱥᱮᱱ ᱫᱚ ᱢᱟᱱᱮ ᱚᱱᱠᱟ ᱦᱟᱲᱟᱢ ᱦᱚᱲ ᱴᱷᱮᱡ ᱞᱤᱞ ᱟᱱᱡᱚᱢ ᱠᱟᱜ-ᱟ ᱢᱟᱱᱮ ᱠᱟᱦᱟᱱᱤ, ᱮᱴᱟᱜ ᱫᱚ ᱵᱟᱞᱤᱧ ᱵᱟᱲᱟᱭᱟ ᱩᱱᱟᱹᱜ ᱮᱠᱴᱟ ᱫᱚ ᱡᱟᱦᱟ ᱴᱩᱠᱩ ᱞᱤᱧ ᱟᱱᱡᱚᱢ ᱠᱟᱜ-ᱟ᱾ ᱢᱟᱱᱮ ᱦᱮᱸ ᱯᱩᱨᱟᱹ ᱴᱟᱜ ᱠᱟᱹᱦᱚᱱᱤ ᱫᱚ ᱟᱹᱰᱤ ᱤᱭᱟᱹ ᱜᱮᱭᱟ ᱟᱡᱚᱢ ᱤᱭᱟᱹ ᱞᱮᱠᱷᱟᱱ ᱫᱚ ᱦᱟᱲᱟᱢ ᱦᱚᱲ ᱠᱷᱚᱱᱟᱜ ᱵᱟᱲᱟᱭ ᱞᱮᱠᱷᱟᱱ ᱫᱚ ᱟᱸᱡᱚᱢᱚᱜ-ᱟ ᱦᱮ ᱟᱨ ᱥᱟᱠᱨᱟᱛ ᱨᱮᱫᱚ ᱟᱞᱮ ᱥᱟᱠᱨᱟᱛ ᱨᱮᱫᱚ ᱟᱞᱮ ᱫᱚ ᱢᱟᱱᱟᱣ ᱜᱮᱭᱟᱞᱮ ᱯᱮ ᱫᱤᱱ ᱞᱮ ᱢᱟᱱᱟᱣ ᱜᱮᱭᱟ᱾
ᱦᱩᱸ ᱦᱩᱸ,
ᱛᱚ ᱦᱮᱸ ᱥᱚᱨᱦᱟᱭ ᱨᱮ ᱵᱟᱨ ᱥᱤᱧ ᱟᱨ ᱱᱟᱣᱟ ᱨᱮ ᱯᱮ ᱫᱤᱱ ᱴᱳᱴᱟᱞ ᱢᱚᱬᱮ ᱫᱤᱱ ᱜᱮᱞᱮ ᱢᱟᱱᱟᱣ-ᱟ᱾ ᱟᱯᱮ ᱡᱮᱢᱚᱱ ᱢᱚᱬᱮ ᱫᱤᱱ ᱟᱞᱮ ᱦᱚᱸ ᱢᱚᱬᱮ ᱫᱤᱱ ᱜᱮ ᱠᱤᱱᱛᱩ ᱟᱞᱟᱫᱟ ᱟᱞᱟᱫᱟ ᱟᱞᱮ ᱫᱚ᱾
ᱮᱠᱫᱚᱢ ᱮᱠᱫᱚᱢ ᱜᱟᱝᱠᱮ, ᱱᱚᱣᱟ ᱫᱚ ᱚᱱᱠᱟ ᱢᱟᱱᱮ ᱡᱟᱭᱜᱟ ᱦᱤᱥᱟᱹᱵ ᱫᱚ ᱚᱱᱠᱟ ᱵᱷᱮᱜᱟᱨ ᱢᱮᱱᱟᱜ ᱜᱮᱭᱟ ᱜᱚᱝᱠᱮ ᱡᱟᱭᱦᱳᱠ ᱜᱚᱝᱠᱮ, ᱡᱟᱭᱜᱟ ᱦᱤᱥᱟᱹᱵ ᱛᱮ ᱵᱷᱮᱜᱟᱨ ᱨᱮᱦᱚᱸ ᱜᱚᱝᱠᱮ ᱟᱵᱚ ᱫᱚ ᱟᱵᱚ ᱠᱟᱱ ᱜᱮᱭᱟᱵᱚᱱ ᱥᱟᱱᱛᱟᱲ ᱫᱚ ᱥᱟᱱᱛᱟᱲ ᱠᱟᱱ ᱜᱮᱭᱟ ᱵᱚᱱ᱾
ᱦᱮᱸ, ᱢᱟᱱᱮ ᱱᱤᱭᱚᱢ ᱫᱚ ᱤᱱᱟᱹᱜᱮ ᱢᱟᱱᱮ ᱠᱟᱛᱷᱟ ᱦᱩᱭᱩᱜ ᱠᱟᱱᱟ ᱟᱯᱮ ᱫᱚ ᱢᱤᱫᱛᱮ, ᱟᱞᱮ ᱫᱚ
ᱦᱮᱸ ᱵᱷᱮᱜᱟᱨ ᱵᱷᱮᱜᱟᱨ ᱛᱮ ᱢᱟᱱᱮ ᱱᱤᱭᱚᱢ ᱫᱚ ᱟᱹᱨᱤᱪᱟᱹᱞᱤ ᱠᱚᱫᱚ ᱡᱷᱚᱛᱚ ᱦᱚᱲᱟᱜ ᱫᱚ ᱥᱚᱢᱟᱱ ᱜᱮᱛᱟ ᱵᱚᱱᱟ᱾
ᱡᱷᱚᱛᱚ ᱜᱮ ᱥᱚᱢᱟᱱ ᱜᱮ,
ᱟᱫᱚ ᱱᱟᱥᱮ ᱚᱱᱠᱟ ᱢᱟᱱᱮ ᱞᱟᱹᱭ ᱜᱮᱭᱟ ᱠᱚ ᱛᱚ ᱪᱮᱫᱠᱟ ᱫᱮᱥ ᱛᱟᱢ ᱚᱱᱠᱮ ᱵᱷᱮᱥ ᱛᱟᱢ᱾ ᱢᱟᱱᱮ ᱪᱮᱫᱠᱟ ᱚᱠᱟ ᱡᱟᱭᱜᱟ ᱨᱮᱢ ᱛᱟᱦᱮᱱᱟ ᱟᱢᱦᱚ ᱚᱱᱠᱟ ᱜᱮᱢ ᱚᱱᱠᱟ ᱜᱮᱢ ᱟᱹᱨᱤᱪᱟᱹᱞᱤ ᱠᱚ ᱢᱟᱱᱟᱣ ᱜᱮᱭᱟ᱾ ᱛᱟᱦᱚᱞᱮ ᱤᱱᱠᱟ ᱟᱯᱮ ᱥᱮᱫ ᱫᱚ ᱤᱱᱠᱟ ᱵᱟᱦᱟ ᱠᱚᱫᱚ ᱪᱮᱫ ᱞᱮᱠᱟ ᱠᱚ ᱢᱟᱱᱟᱣ ᱵᱟᱛᱟᱣ ᱜᱮᱭᱟ?
ᱦᱮᱸ ᱵᱟᱦᱟ ᱠᱚᱦᱚᱸ ᱵᱟᱦᱟ ᱫᱚ ᱟᱹᱰᱤ ᱢᱚᱡᱽ ᱜᱮ ᱟᱹᱰᱤ ᱨᱟᱹᱥᱠᱟᱹ ᱜᱮ ᱟᱹᱰᱤ ᱤᱭᱟᱹᱜᱮ ᱡᱚᱢ ᱡᱚᱢᱟᱴ ᱜᱮ ᱪᱮᱫᱟᱜ ᱦᱮᱸ, ᱮᱸ ᱥᱮᱸᱫᱽᱨᱟ ᱠᱚ ᱪᱟᱞᱟᱜ ᱦᱩᱭᱩᱜ ᱟ ᱛᱚ ᱠᱟᱛᱷᱟ ᱦᱩᱭᱩᱜ ᱠᱟᱱᱟ ᱯᱩᱭᱞᱩ ᱫᱤᱱ ᱢᱟᱢ ᱪᱟᱞᱟᱣᱱᱟ ᱡᱟᱦᱮᱨ ᱨᱮ
ᱦᱮᱸ
ᱪᱷᱟᱢᱰᱟᱢ ᱫᱟᱞᱚᱵ ᱠᱮᱜ-ᱟ ᱢᱟᱱᱮ ᱡᱟᱦᱟᱸ ᱤᱭᱟᱹ ᱡᱟᱦᱮᱨ ᱨᱮ ᱥᱟᱡᱟᱣ ᱦᱩᱭᱩᱜ-ᱟ ᱟᱨ ᱥᱟᱯᱷᱟ ᱦᱩᱭᱩᱜ-ᱟ ᱡᱟᱦᱮᱨ ᱠᱚ᱾ ᱮᱱ ᱦᱤᱞᱳᱜ ᱵᱚᱸᱜᱟ ᱵᱟᱲᱟ ᱦᱩᱭᱩᱜ-ᱟ ᱢᱟᱱᱮ ᱵᱚᱸᱜᱟ ᱟᱹᱜᱩ ᱠᱚ ᱦᱩᱭᱩᱜ-ᱟ ᱫᱚᱦᱚ ᱦᱩᱭᱩᱜ-ᱟ ᱦᱮᱸ ᱥᱮ ᱦᱟᱹᱛᱤ ᱥᱟᱫᱚᱢ ᱟᱹᱜᱩ ᱠᱟᱛᱮᱜ ᱚᱸᱰᱮ ᱵᱚᱸᱜᱟ ᱠᱚ ᱦᱩᱭᱩᱜ-ᱟ ᱱᱟᱣᱟ ᱠᱚ
ᱦᱳᱭ ᱦᱳᱭ ᱦᱳᱭ᱾
ᱦᱮᱸ ᱦᱮᱸ ᱛᱟᱨᱯᱚᱨᱮ ᱩᱱᱠᱩ ᱟᱹᱭᱩᱵ ᱵᱮᱲᱟ ᱡᱟᱦᱟᱸ ᱮᱸ ᱠᱚ ᱩᱰᱩᱠ ᱛᱟᱠᱚᱣᱟ ᱵᱚᱸᱜᱟ ᱠᱚ ᱩᱰᱩᱠ ᱟᱠᱚᱣᱟᱜ ᱡᱮ ᱟᱯᱮᱭᱟᱜ ᱤᱭᱟᱹ ᱠᱚ ᱴᱷᱤᱠ ᱜᱮᱭᱟ ᱥᱮ ᱵᱟᱝᱟ ᱢᱟᱱᱮ ᱟᱠᱚᱣᱟᱜ ᱚᱥᱛᱨᱚ ᱢᱟᱱᱮ ᱪᱮᱫ ᱞᱤᱧ ᱞᱟᱹᱭᱟ ᱟᱵᱚᱣᱟᱜ ᱡᱟᱦᱟᱸ ᱤᱭᱟᱹ ᱠᱚ ᱢᱮᱱᱟᱜ ᱛᱟᱠᱚᱣᱟ ᱦᱮᱸ ᱥᱟᱯ ᱥᱟᱯᱟᱯ ᱠᱚ ᱢᱮᱱᱟᱜᱼᱟ᱾ ᱚᱱᱟ ᱠᱚ ᱴᱷᱤᱠ ᱜᱮᱭᱟ ᱥᱮ ᱵᱟᱝᱟ ᱚᱱᱟ ᱠᱚ ᱧᱮᱞ ᱛᱟᱠᱚᱣᱟ ᱛᱟᱨᱯᱚᱨᱮ ᱦᱟᱸᱰᱮ ᱠᱚ᱾ ᱚᱲᱟᱜ ᱠᱚ ᱧᱮᱞ ᱟᱹᱜᱩᱭ ᱛᱟᱠᱚᱣᱟ ᱚᱲᱟᱜ ᱪᱮᱫᱠᱟ ᱠᱚ ᱥᱟᱡᱟᱣ ᱟᱠᱟᱫ ᱛᱟᱞᱮᱭᱟ᱾ ᱦᱮᱸ ᱚᱱᱟ ᱠᱚᱠᱚ ᱧᱮᱞ ᱟᱹᱜᱩᱭᱟ ᱛᱟᱯᱚᱨᱮ ᱫᱚᱥᱟᱨ ᱦᱤᱞᱚᱜ ᱢᱟ᱾ ᱥᱟᱹᱨᱫᱤ ᱮᱱᱮᱡ ᱥᱮᱨᱮᱧ ᱦᱩᱭᱩᱜᱼᱟ᱾ ᱦᱤᱞᱚᱜ ᱢᱟ ᱨᱟᱹᱥᱠᱟᱹᱭᱟᱵᱚᱱ ᱛᱟᱨᱯᱚᱨᱮ ᱟᱨᱦᱚᱸ ᱫᱚᱥᱟᱨ ᱦᱤᱞᱳᱜ ᱚᱱᱟ ᱵᱟᱥᱠᱮ ᱦᱤᱞᱳᱜ ᱢᱟ᱾ ᱮᱱ ᱦᱤᱞᱳᱜ ᱫᱚ ᱥᱮᱸᱫᱽᱨᱟ ᱞᱮ ᱪᱟᱞᱟᱜᱼᱟ ᱟᱹᱛᱩ ᱨᱮᱱ ᱡᱟ ᱢᱮᱱᱟᱜ ᱠᱚᱣᱟ ᱡᱷᱚᱛᱚ ᱦᱚᱲ ᱮ ᱢᱟᱱᱮ ᱟᱹᱛᱩ ᱨᱮᱱ ᱡᱟ ᱢᱮᱱᱟᱜ ᱠᱚᱣᱟ ᱦᱮᱸ ᱚᱲᱟᱜ ᱚᱲᱟᱜ ᱠᱷᱚᱱᱟᱜ ᱢᱤᱫ ᱦᱚᱲ ᱫᱚ ᱪᱟᱞᱟᱜ ᱦᱩᱭᱩ ᱛᱟᱭ ᱜᱮᱭᱟ᱾ ᱟᱞᱮ ᱫᱚ ᱚᱱᱠᱟ ᱱᱤᱭᱚᱢ ᱢᱮᱱᱟᱜ ᱛᱟᱞᱮᱭᱟ ᱚᱲᱟᱜ ᱠᱷᱚᱱᱟᱜ ᱢᱤᱫ ᱦᱚᱲ ᱫᱚ ᱪᱟᱞᱟᱜ ᱦᱩᱭᱩᱜ ᱛᱟᱢ ᱜᱮᱭᱟ ᱟᱢ ᱯᱮ ᱦᱚᱲᱮᱢ ᱪᱟᱞᱟᱜᱼᱟ ᱯᱩᱱ ᱦᱚᱲᱮ ᱪᱟᱞᱟᱣ ᱚᱱᱟ ᱫᱚ ᱡᱟᱦᱟᱸᱭᱮᱱ ᱜᱮ ᱠᱤᱱᱛᱩ ᱢᱤᱫ ᱦᱚᱲ ᱫᱚ ᱪᱟᱞᱟᱣ ᱛᱮᱜᱮ ᱦᱩᱭᱩᱜ ᱛᱟᱭᱟ ᱚᱲᱟᱜ ᱠᱷᱚᱱ ᱦᱮᱸ ᱟᱫᱚ ᱤᱱᱟᱹ ᱠᱷᱟᱹᱛᱤᱨ ᱟᱞᱮ ᱫᱚ ᱡᱷᱚᱛᱚ ᱦᱚᱲᱞᱮ ᱪᱟᱞᱟᱜᱼᱟ᱾ ᱥᱮᱸᱫᱽᱨᱟ ᱟᱨ ᱮᱱ ᱦᱤᱞᱳᱜ ᱫᱚ ᱟᱵᱚ ᱥᱟᱱᱛᱟᱲ ᱫᱚ ᱢᱟᱱᱮ ᱫᱟᱜ ᱠᱚ ᱫᱩᱞ ᱠᱟᱛᱮ ᱞᱚᱥᱚᱫ ᱢᱚᱥᱚᱫ ᱠᱟᱛᱮᱫ ᱪᱟᱞᱟᱜ ᱜᱮᱭᱟ ᱠᱚ ᱛᱚ ᱥᱮᱸᱫᱽᱨᱟ ᱤᱱᱠᱟ ᱛᱮᱜᱮ ᱪᱟᱞᱟᱜ ᱟᱞᱮ ᱦᱮᱸ ᱟᱪᱪᱷᱟ ᱜᱚᱢᱠᱮ ᱟᱞᱮ ᱟᱞ ᱟᱞᱮ ᱟᱞᱮ ᱥᱮᱱ ᱵᱟᱝ ᱢᱟᱱᱮ ᱱᱚᱣᱟ ᱤᱭᱟᱹᱨᱮ ᱵᱟᱦᱟ ᱠᱚᱨᱮ ᱢᱟ ᱢᱟᱱᱮ ᱦᱩᱞᱤᱜ ᱥᱚᱢᱚᱭ ᱞᱮ ᱵᱟᱥᱠᱮᱭᱟ ᱛᱟᱦᱚᱞᱮ ᱜᱚᱝᱠᱮ ᱟᱯᱮᱥᱮᱱ ᱫᱚ ᱪᱮᱫ ᱞᱮᱠᱟ?
ᱦᱮᱸ ᱜᱚᱝᱠᱮ ᱟᱞᱮ ᱥᱮᱫ ᱦᱚᱸ ᱦᱚᱞᱤᱜ ᱡᱚᱠᱷᱚᱱ ᱜᱮ ᱜᱚᱝᱠᱮ ᱞᱟᱹᱭ ᱞᱮᱠᱷᱟᱱ ᱟᱵᱮᱱ ᱪᱮᱫᱠᱟ ᱵᱮᱱ ᱞᱟᱹᱭ ᱠᱮᱫᱟ ᱡᱮ ᱵᱟᱦᱟ ᱨᱮᱜᱮ ᱥᱮᱸᱫᱽᱨᱟ ᱯᱮ ᱪᱟᱞᱟᱜ ᱟᱞᱮ ᱨᱮᱫ ᱫᱚ ᱜᱚᱝᱠᱮ ᱵᱟᱦᱟ ᱨᱮ ᱫᱚ ᱥᱮᱫᱽᱨᱟ ᱫᱚ ᱵᱟᱠᱚ ᱪᱟᱞᱟᱜ ᱜᱮᱭᱟ ᱜᱚᱝᱠᱮ ᱟᱹᱞᱤᱧ ᱢᱟᱞᱤᱧ ᱢᱮᱱ ᱢᱮᱛᱟᱜ ᱵᱮᱱ ᱡᱮ ᱥᱚᱨᱦᱟᱭ ᱡᱚᱠᱷᱮᱡ ᱥᱮᱸᱫᱽᱟ ᱠᱚ ᱪᱟᱞᱟᱜᱼᱟ ᱟᱞᱮᱥᱮᱜ ᱫᱚ ᱞᱟᱹᱭ ᱞᱮ ᱠᱷᱟᱡ ᱟᱞᱮᱥᱮᱜ ᱫᱚ ᱵᱟᱦᱟ ᱡᱩᱫᱤ ᱞᱤᱧ ᱞᱟᱮᱭᱟᱵᱮᱱᱟ ᱦᱚᱜᱼᱚᱭ ᱥᱟᱹᱨᱫᱤ ᱢᱟᱦᱟ ᱵᱟ ᱩᱸᱤᱭᱟᱹ ᱩᱢ ᱢᱟᱦᱟ ᱥᱟᱹᱨᱫᱤ ᱢᱟᱦᱟ ᱛᱟᱨᱯᱚᱨᱮ ᱢᱟᱱᱮ ᱢᱩᱪᱟᱹᱫ ᱫᱤᱱ ᱡᱟᱞᱮ ᱢᱟᱱᱮ ᱢᱩᱪᱟᱹᱜ ᱵᱟᱥᱠᱮ ᱢᱟᱦᱟ ᱦᱮᱸ ᱥᱟᱹᱨᱫᱤ ᱢᱟᱦᱟ ᱦᱮᱸ ᱚᱱᱟ ᱢᱟᱱᱮ ᱵᱟᱥᱠᱮ ᱢᱟᱦᱟ ᱦᱤᱞᱳᱜ ᱫᱚ ᱜᱚᱝᱠᱮ ᱟᱞᱮ ᱥᱮᱜ ᱫᱚ ᱫᱟᱜ ᱠᱚ ᱫᱩᱞ ᱧᱚᱜᱚᱜᱼᱟ ᱜᱚᱝᱠᱮ᱾
ᱟᱪᱪᱷᱟ ᱟᱪᱪᱷᱟ ᱟᱞᱮ ᱥᱮᱱ ᱫᱚ ᱫᱟᱜ ᱫᱚ ᱜᱚᱝᱠᱮ ᱵᱟᱞᱮ ᱵᱟᱞᱮ ᱵᱟᱠᱚ ᱫᱩᱞ ᱜᱮᱭᱟ᱾ ᱠᱷᱩᱵᱽ ᱠᱚᱢ ᱠᱚ ᱫᱩᱞ ᱜᱮᱭᱟ ᱦᱮᱸ ᱠᱷᱩᱵᱽ ᱠᱚᱢ ᱚᱝᱠᱟ ᱫᱚ ᱵᱟᱠᱚ ᱫᱩᱞᱟ ᱟᱞᱮ ᱫᱚ ᱫᱩᱞ ᱵᱟᱲᱟ ᱠᱟᱱᱟ ᱠᱚ ᱥᱮᱛᱟᱜ ᱨᱮ ᱱᱚᱴᱟ ᱫᱚᱥᱴᱟ ᱛᱮ ᱵᱟᱲᱟᱭᱟᱠᱚ ᱥᱮᱸᱫᱽᱨᱟ ᱪᱟᱞᱟᱜ ᱦᱩᱭᱩᱜᱼᱟ ᱟᱫᱚ ᱥᱮᱸᱫᱽᱨᱟ ᱠᱚ ᱩᱴᱷᱟᱹᱭᱱᱟ ᱾
ᱦᱳᱭ ᱜᱚᱝᱠᱮ ᱦᱳᱭ ᱟᱫᱚ ᱠᱟ ᱚᱱᱟ ᱫᱚ ᱫᱟᱜ ᱫᱩᱞ ᱫᱚ ᱚᱝᱠᱟ ᱢᱟᱱᱮ ᱚᱠᱚᱭ ᱥᱟᱞᱟᱜ ᱜᱚᱝᱠᱮ ᱪᱮᱫᱠᱟ ᱢᱟᱱᱮ ᱥᱟᱹᱜᱟᱹᱭ ᱢᱮᱱᱟᱜᱼᱟ᱾ ᱚᱠᱚᱭᱟᱜ ᱫᱚ ᱫᱚᱦᱚ ᱠᱟᱢ ᱜᱚᱝᱠᱮ ᱦᱤᱞᱤᱭᱟ ᱥᱟᱹᱜᱟᱹᱭ ᱢᱮᱱᱟᱜᱼᱟ ᱠᱩᱢᱟᱹᱝ ᱥᱟᱹᱜᱟᱹᱭ ᱜᱚᱲᱚᱢ ᱥᱟᱹᱜᱟᱹᱭ ᱢᱟᱱᱮ ᱚᱱᱟ ᱦᱤᱥᱟᱹᱵᱽ ᱛᱮ ᱚᱝᱠᱟ ᱫᱟᱜ ᱠᱩ ᱫᱩᱞᱧᱚᱜᱟ ᱟᱞᱮᱥᱮᱫ ᱫᱚ ᱚᱱᱟ ᱫᱤᱱ ᱨᱮᱫᱚ ᱟᱸᱜ ᱢᱟᱱᱮ ᱟᱸ ᱚᱱᱚᱝᱠᱟ ᱜᱮᱠᱚ ᱢᱟᱱᱟᱣ ᱵᱟᱛᱟᱣ ᱜᱮᱭᱟ ᱟᱫᱚ ᱥᱮᱸᱫᱽᱨᱟ ᱫᱚ ᱜᱚᱝᱠᱮ ᱟᱹᱞᱤᱧ ᱫᱚ ᱵᱟᱞᱤᱧ ᱟᱸᱚᱢ ᱵᱟᱲᱟᱣ ᱠᱟᱜᱼᱟ ᱟᱫᱚ ᱯᱳᱭᱞᱳ ᱦᱚᱜᱼᱚᱭ ᱟᱵᱮᱱ ᱴᱷᱮᱱ ᱠᱷᱚᱱᱟᱜ ᱜᱮᱞᱤᱧ ᱟᱸᱡᱚᱢ ᱠᱮᱫᱟ ᱡᱮ ᱵᱟᱝ ᱵᱟᱦᱟ ᱨᱮᱦᱚ ᱥᱮᱸᱫᱽᱨᱟ ᱠᱚ ᱪᱟᱞᱟᱜ ᱜᱮᱭᱟ᱾
ᱵᱟ ᱟᱞᱮ ᱥᱮᱱ ᱫᱚ ᱢᱟᱱᱮ ᱪᱮᱜᱠᱟ ᱵᱟᱦᱟ ᱛᱤᱥ ᱦᱤᱞᱳᱜ ᱩᱢ ᱠᱟᱱᱟ ᱮᱱᱦᱤᱞᱳᱜ ᱡᱟᱦᱮᱨ ᱠᱚᱨᱮᱜ ᱡᱟᱦᱮᱨ ᱨᱮ ᱛᱩᱢ ᱵᱟᱜᱮ ᱥᱟᱡᱟᱣ ᱵᱟᱲᱟ ᱠᱟᱛᱮᱜ ᱚᱲᱟᱜ ᱠᱚ ᱡᱟᱦᱮᱨ ᱨᱮᱱᱟᱜ ᱪᱷᱟᱢᱰᱟ ᱠᱚ ᱫᱟᱞᱚᱵ ᱵᱟᱲᱟ ᱠᱟᱛᱮᱜ ᱟᱞᱮ ᱫᱚ ᱥᱮᱸᱫᱽᱨᱟ ᱞᱮ ᱪᱟᱞᱟᱜᱼᱟ ᱩᱱ ᱤᱱ ᱦᱤᱞᱳᱜ ᱦᱚᱸ ᱯᱩᱭᱞᱩ ᱫᱤᱱ ᱦᱳ ᱥᱮᱸᱫᱽᱨᱟ ᱞᱮ ᱪᱟᱞᱟᱜᱼᱟ ᱛᱟᱯᱚᱨᱮ ᱵᱟᱥᱠᱮ ᱫᱤᱱ ᱦᱤᱞᱳᱜ ᱚᱱᱮ ᱥᱮᱸᱫᱽᱨᱟ ᱞᱮ ᱪᱟᱞᱟᱜᱼᱟ ᱢᱟᱱᱮ ᱵᱟᱨ ᱫᱤᱱ ᱥᱮᱸᱫᱽᱨᱟ ᱞᱮ ᱪᱟᱞᱟᱜᱼᱟ᱾
ᱚ ᱟᱹᱰᱤ ᱱᱟᱯᱟᱭ ᱠᱟᱛᱷᱟ ᱜᱚᱝᱠᱮ ᱟᱹᱰᱤ ᱡᱟᱠ ᱢᱤᱫᱴᱮᱝ ᱟᱵᱮᱱ ᱥᱟᱞᱟᱜ ᱨᱚᱲ ᱠᱟᱛᱮᱜ ᱢᱤᱫᱴᱮᱱ ᱱᱟᱣᱟ ᱡᱤᱱᱤᱥ ᱞᱤᱧ ᱵᱟᱲᱟᱭ ᱠᱮᱫᱟ ᱵᱟᱦᱟ ᱵᱮᱯᱟᱨ ᱛᱮᱦᱚᱸ
ᱦᱮ ᱟᱞᱮ ᱥᱮᱱ ᱫᱚ ᱚᱝᱠᱟ ᱦᱳᱭ ᱜᱚᱝᱠᱮ ᱛᱟᱦᱚᱞᱮ ᱥᱚᱢᱚᱭ ᱠᱚᱢᱟ ᱚᱠᱛᱚ ᱠᱚᱢᱟ ᱥᱮᱴᱮᱨ ᱤᱫᱤᱭᱮᱱ ᱛᱟᱞᱟᱝᱟ ᱦᱳᱭ ᱛᱟᱞᱦᱮ ᱟᱨᱦᱚ ᱜᱟᱯᱟ ᱥ ᱛᱮᱞᱟᱝ ᱨᱚᱲᱟ ᱦᱮᱸ᱾
ᱦᱮᱸ ᱜᱚᱝᱠᱮ ᱦᱮᱸ ᱜᱚᱝᱠᱮ ᱟᱵᱮᱱ ᱥᱟᱞᱟᱜ ᱨᱚᱲ ᱠᱟᱛᱮ ᱜᱚᱝᱠᱮ ᱟᱹᱰᱤ ᱱᱟᱯᱟᱭ ᱜᱮ ᱵᱩᱡᱷᱟᱹᱭᱮᱱᱟ ᱜᱚᱝᱠᱮ ᱱᱟᱣᱟ ᱱᱟᱣᱟ ᱡᱤᱱᱤᱥ᱾ ᱞᱤᱧ ᱟᱸᱡᱚᱢ ᱠᱮᱫᱟ ᱟᱵᱮᱱ ᱴᱷᱮᱜ ᱦᱚᱸ᱾ ᱱᱟᱣᱟ ᱱᱟᱣᱟ ᱞᱤᱧ ᱥᱮᱬᱟᱸ ᱠᱮᱫᱟ᱾
ᱦᱮᱸ ᱮᱸᱦᱮᱜ ᱟᱪᱪᱷᱟ᱾
ᱦᱳᱭ ᱛᱚ ᱜᱚᱝᱠᱮ᱾ ᱦᱮᱸ ᱛᱚ ᱜᱚᱝᱠᱮ ᱡᱚᱦᱟᱨ ᱜᱮ ᱜᱚᱝᱠᱮ᱾
ᱦᱮᱸ ᱡᱚᱸᱦᱟᱨ ᱜᱮ᱾